ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱪᱤᱫ ᱠᱚ ᱵᱤᱱ ᱪᱤᱠᱟᱭ ᱫᱟᱜ ᱜᱚᱝᱠᱮ ᱱᱤᱛᱚᱜ ᱫᱚ
ᱮᱻᱪᱤᱠᱟᱹ ᱦᱚᱸ ᱱᱚᱜᱼᱚᱭ ᱨᱩᱢ ᱨᱮᱜᱮ ᱢᱤᱱᱟᱹᱧᱟ ᱫᱩᱲᱩᱵ ᱵᱟᱲᱟ ᱦᱳᱭ ᱟᱠᱟᱱᱟ
ᱟᱻᱠᱟᱹᱢᱤ ᱠᱚᱫᱚ
ᱠᱟᱹᱢᱤ ᱠᱚᱫᱚ ᱵᱟᱝ ᱞᱮ ᱠᱟᱹᱢᱤ ᱠᱟᱱᱟ ᱫᱚᱢᱮ ᱫᱟᱜ ᱠᱟᱫᱟᱭ ᱫᱟᱜ ᱵᱟᱹᱲᱛᱤ ᱟᱠᱟᱫ ᱞᱮᱭᱟᱭ
ᱤᱧ ᱦᱚᱸ ᱱᱚᱛᱮ ᱜᱚᱰᱟ ᱥᱮᱫ ᱨᱮ ᱜᱤᱧ ᱦᱮᱡ ᱠᱟᱱᱟ ᱜᱟᱛᱮ ᱠᱚ ᱥᱟᱶ ᱫᱩᱲᱩᱵ ᱟᱠᱟᱱᱟ ᱞᱮ
ᱚᱱᱛᱮ ᱫᱚ ᱫᱟᱜ ᱡᱟᱹᱲᱤ ᱫᱚ ᱵᱟᱹᱱᱩᱜ ᱛᱮ
ᱫᱟᱜ ᱡᱟᱹᱲᱤ ᱫᱚ ᱢᱮᱱᱟᱜ ᱜᱮᱭᱟ ᱮᱠᱷᱚᱱ ᱫᱚ ᱟᱹᱥᱩᱲ ᱠᱟᱜᱟᱭ
ᱟᱹᱥᱩᱲ ᱠᱟᱫᱟ ᱵᱟᱝ ᱟᱪᱪᱷᱟ
ᱛᱚ ᱟᱯᱮᱫ ᱫᱚ ᱦᱩᱲᱩ ᱨᱚᱦᱚᱭ ᱠᱚᱫᱚ ᱯᱮ ᱠᱮᱫ ᱛᱮ
ᱦᱮᱸ ᱮᱦᱚᱵ ᱦᱩᱭ ᱠᱟᱱᱟ ᱮᱦᱚᱵ ᱫᱚ ᱟᱨᱮ ᱛᱟᱦᱞᱮ ᱢᱮᱨᱚᱢ ᱰᱟᱝᱨᱤ ᱠᱚ ᱤᱫᱤ ᱠᱟᱜ ᱠᱚᱣᱟ ᱯᱟᱞᱮ
ᱵᱟ ᱵᱟ ᱱᱤᱝᱠᱟ ᱜᱮ ᱮᱥᱮ ᱜᱮ ᱫᱩᱲᱩ ᱦᱩᱭ ᱠᱟᱱᱟ
ᱵᱟᱝ ᱯᱟᱪᱮᱫ ᱢᱮᱱ ᱫᱟᱹᱧ ᱢᱮᱨᱚᱢ ᱰᱟᱝᱨᱤ ᱠᱚᱢ ᱤᱫᱤ ᱟᱠᱟᱫ ᱠᱚᱣᱟ ᱟᱹᱛᱤᱧ ᱮᱫ ᱠᱚᱣᱟᱢ
ᱛᱚ ᱪᱤᱫ ᱠᱚ ᱵᱮᱱ ᱪᱤᱠᱟᱭᱟ ᱱᱤᱛᱚᱜ ᱫᱚ
ᱪᱤᱠᱟᱹ ᱦᱚᱸ ᱵᱟᱝ ᱱᱤᱛᱚᱝ ᱫᱚ ᱥᱮ ᱨᱩᱢ ᱨᱮᱜᱮ ᱢᱤᱱᱟᱹᱧᱟ ᱚᱲᱟᱜ ᱠᱚᱨᱮ ᱜᱮ ᱟᱨ ᱦᱮᱱᱟ ᱱᱟᱣᱟ ᱥᱟᱵ ᱥᱟᱢᱴᱟᱣ ᱵᱟᱲᱟ ᱦᱩᱭᱩᱜ ᱠᱟᱱᱟ ᱥᱟᱦᱟᱱ ᱠᱚ ᱥᱟᱠᱟᱢ ᱠᱚ ᱢᱮᱨᱚᱢ ᱠᱚ ᱰᱟᱝᱨᱤ ᱠᱚ ᱥᱩᱠᱨᱤ ᱠᱚ ᱥᱤᱢ ᱠᱚ ᱟᱹᱰᱤ ᱜᱟᱱ ᱟᱹᱥᱩᱞ ᱦᱩᱭ ᱠᱟᱱᱟ ᱫᱟᱜ ᱮ ᱫᱟᱜ ᱮᱫᱟᱭ ᱫᱚᱢᱮ ᱡᱷᱟᱢᱮᱞᱟ ᱠᱚ ᱦᱩᱭᱩᱜ ᱠᱟᱱᱟ ᱩᱢᱩᱞ ᱠᱚ ᱨᱮᱱᱟᱜ ᱡᱟᱭᱜᱟ ᱠᱚ ᱵᱟᱹᱱᱩᱜᱼᱟ
ᱚᱱᱟ ᱠᱚᱜᱮ ᱵᱟᱹᱜᱤᱭᱟᱹ ᱵᱟᱲᱟᱭ ᱦᱩᱭᱩᱜ ᱠᱟᱱᱟ ᱢᱟᱡᱷᱮ ᱢᱚᱫᱷᱮ ᱫᱟᱜ ᱮᱜ ᱠᱷᱟᱱ ᱫᱚ ᱞᱚᱦᱚᱫ ᱫᱚ ᱵᱟᱝ ᱜᱟᱱᱚᱜ ᱠᱟᱱᱟ ᱛᱚ ᱫᱚᱢᱮ
ᱨᱩᱣᱟᱹ ᱠᱚ ᱧᱟᱢ ᱯᱟᱨ ᱞᱮᱱᱠᱷᱟᱱ
ᱦᱳᱭ ᱦᱳᱭ
ᱚᱱᱠᱟ ᱟᱯᱮ ᱥᱮᱫ ᱫᱚ ᱛᱟᱦᱚᱞᱮ ᱵᱩᱨᱩ ᱠᱚ ᱢᱮᱱᱟᱜ ᱟᱥᱮ ᱵᱟᱝ?
ᱵᱟ-ᱟ ᱵᱩᱨᱩ ᱠᱚᱫᱚ ᱵᱟᱹᱱᱩᱜᱼᱟ᱾
ᱚ ᱴᱟᱺᱰᱮ ᱫᱤᱥᱚᱢ ᱠᱟᱱᱟ ᱯᱮ?
ᱦᱮᱸ ᱦᱮᱸ ᱴᱟᱺᱰᱤ ᱫᱤᱥᱚᱢ ᱜᱮ᱾ ᱟᱞᱮ ᱱᱮᱥ ᱫᱚ ᱫᱚᱢᱮ ᱜᱮᱞᱮ ᱪᱟᱥ ᱟᱠᱟᱟᱜᱼᱟ᱾
ᱟᱪᱪᱷᱟ ᱪᱮᱫ ᱠᱚ?
ᱦᱩᱲᱩ ᱜᱩᱦᱩᱢ ᱦᱚᱸ ᱤᱱᱟᱹᱠᱤᱱ ᱜᱮᱭᱟ ᱥᱚᱵᱽᱡᱤ ᱠᱚᱫᱚ ᱚᱲᱟᱜ ᱠᱚᱨᱮ ᱜᱮ ᱦᱩᱭ ᱟᱠᱟᱱ᱾
ᱟᱪᱪᱷᱟ ᱢᱩᱞᱟᱹ ᱠᱚᱫᱚ ᱵᱟᱯᱮ ᱪᱟᱥ ᱟᱠᱟᱫᱟ?
ᱢᱩᱞᱟᱹ ᱠᱚ
ᱦᱳᱭ
ᱦᱮᱸ ᱦᱮᱸ ᱚᱱᱟ ᱠᱚ ᱡᱚᱛᱚ ᱜᱮ ᱥᱚᱵᱽᱡᱤ ᱛᱮᱭᱟᱜ ᱫᱚ ᱪᱮᱠ ᱠᱚ ᱢᱮᱱᱟᱜᱼᱟ ᱚᱱᱟ ᱠᱚ ᱥᱚᱵ ᱞᱮᱠᱟᱱ ᱜᱮ ᱥᱚᱵᱜᱮ ᱛᱚ ᱛᱷᱚᱲᱟ ᱛᱷᱚᱲᱟ ᱥᱚᱵ ᱠᱟᱛᱮ ᱵᱚᱞᱮ ᱟᱞᱩ
ᱦᱮᱸ ᱟᱫᱚ ᱢᱟᱨᱠᱮᱴ ᱨᱮ ᱢᱩᱞᱟᱹ ᱨᱮᱭᱟᱜ ᱫᱟᱢ ᱫᱚᱢᱮ ᱵᱟᱹᱲᱛᱤ ᱠᱟᱱᱟ ᱛᱚ ᱫᱚᱢᱮ ᱯᱮ ᱪᱟᱥ ᱟᱠᱟᱜᱼᱟ ᱢᱩᱞᱟᱹ ᱠᱚᱦᱚᱸ
ᱦᱮᱸ ᱡᱚᱱᱰᱨᱟ ᱠᱚᱫᱚ ᱯᱮ ᱪᱟᱥ ᱟᱠᱟᱜᱼᱟ ᱥᱮ ᱵᱟᱝ?
ᱦᱮᱸ ᱪᱟᱥ ᱟᱠᱟᱜ ᱟᱞᱮ᱾
ᱟᱞᱮ ᱢᱚᱪᱚᱭ ᱱᱤᱛᱚᱜ ᱠᱟᱹᱴᱤᱡ ᱠᱟᱹᱴᱤᱡ ᱜᱮ ᱛᱟᱞᱮᱭᱟ ᱱᱤᱛᱚᱜ ᱫᱚ
ᱦᱮᱸᱻ ᱱᱚᱣᱟ ᱡᱟᱹᱯᱩᱫ ᱫᱤᱱ ᱡᱚᱱᱰᱨᱟ ᱨᱟᱯᱟᱜ ᱫᱚᱢᱮ ᱪᱮᱦᱨᱟ ᱵᱩᱡᱩᱜᱼᱟ ᱛᱟᱦᱚᱞᱮ ᱦᱳᱲᱳ ᱫᱚ ᱛᱤᱱᱟᱹᱜ ᱫᱷᱟᱣ ᱯᱮ ᱪᱟᱥᱟ ᱢᱤᱫ ᱫᱷᱟᱣ ᱥᱮ ᱵᱟᱨ ᱫᱷᱟᱣ?
ᱟᱞᱮ ᱵᱟᱨ ᱪᱷᱚᱲ ᱜᱮᱞᱮ ᱪᱟᱥᱟ᱾
ᱵᱟᱨ ᱫᱷᱟᱨᱮ ᱜᱮ ᱵᱟᱝ?
ᱦᱮᱸ ᱵᱟᱨᱫᱷᱟᱣ ᱜᱮ᱾
ᱟᱨ ᱴᱮᱠᱴᱟᱨ ᱛᱮ ᱥᱮ ᱱᱟᱦᱮᱞ ᱛᱮ?
ᱦᱮᱸ ᱴᱨᱟᱠᱴᱟᱨ ᱛᱮᱜᱮ ᱮᱠᱷᱚᱱ ᱫᱚ ᱱᱟᱦᱮᱞ ᱛᱮᱫᱚ ᱵᱟᱝ᱾ ᱴᱮᱠᱴᱟᱨ ᱫᱚ ᱡᱚᱞᱫᱤ ᱦᱩᱭᱩᱜᱼᱟ ᱥᱮ ᱚᱱᱟᱛᱮ᱾
ᱦᱳᱭ ᱦᱳᱭ ᱠᱟᱹᱢᱤᱱ ᱠᱚᱣᱟ ᱯᱮ ᱥᱮ ᱵᱟᱝ ᱛᱚᱵᱮ ᱟᱯᱮ ᱜᱮᱯᱮ ᱨᱚᱦᱚᱭᱟ ᱥᱮ ᱠᱟᱹᱢᱤᱱ ᱠᱚᱣᱟᱯᱮ?
ᱵᱟᱝ ᱟᱞᱮ ᱩᱲᱟᱜ ᱨᱮᱱ ᱜᱮ ᱟᱢᱫᱟ ᱦᱚᱲ
ᱛᱟᱦᱞᱮ ᱥᱟᱸᱜᱮ ᱜᱮᱭᱟ ᱯᱮ ᱯᱟᱞᱮ᱾
ᱦᱮᱸ ᱥᱟᱸᱜᱮ ᱜᱮᱭᱟᱞᱮ᱾
ᱦᱮᱸ ᱵᱟ ᱟᱞᱮ ᱫᱚ ᱠᱟᱹᱢᱤᱱ ᱠᱚᱣᱟᱞᱮ ᱦᱚᱲ ᱠᱚ ᱵᱟᱹᱱᱩᱜ ᱞᱮᱭᱟ ᱫᱚᱢᱮ᱾ ᱮᱸᱻ ᱠᱟᱹᱢᱤᱱ ᱠᱚ ᱫᱚᱢᱮ ᱯᱚᱭᱥᱟ ᱠᱚ ᱦᱟᱛᱟᱣᱮᱫᱟ ᱫᱩᱥᱚ ᱛᱤᱱᱥᱚ ᱴᱟᱠᱟ ᱠᱟᱛᱮᱫ ᱠᱚ ᱦᱟᱛᱟᱣ ᱮᱫᱟ᱾ ᱢᱤᱫ ᱫᱤᱱ ᱨᱮᱜᱮ ᱟᱨ ᱡᱚᱢ ᱦᱚᱸ ᱞᱟᱜᱟᱜ ᱠᱟᱱᱟ᱾
ᱞᱟᱜᱟ ᱤᱫᱤ
ᱦᱳᱭ ᱟᱪᱪᱷᱟ ᱟᱪᱪᱷᱟ
ᱟᱹᱦᱩᱢᱻ